ᱦᱮᱞᱳ
ᱦᱮᱸ, ᱜᱚᱝᱠᱮ ᱡᱚᱸᱦᱟᱨ ᱜᱮ᱾
ᱦᱮᱸ ᱜᱚᱢᱠᱮ ᱡᱚᱸᱦᱟᱨ ᱜᱮ᱾
ᱟᱪᱷᱟ ᱜᱚᱢᱠᱮ‌ ᱛᱚᱵᱮ ᱱᱟᱯᱟᱭ ᱵᱟᱲᱟᱭ ᱜᱮ ᱛᱚ ᱚᱲᱟᱜ ᱠᱚᱨᱮ‍?
ᱦᱮᱸ ᱜᱚᱝᱠᱮ ᱱᱤᱛᱚᱜ ᱫᱚ ᱱᱟᱯᱟᱭ ᱵᱟᱲᱟᱜ ᱜᱮ ᱢᱤᱱᱟᱹᱧᱟ᱾ ᱚᱱᱟ ᱥᱟᱸᱣᱛᱮ ᱚᱲᱟᱜ ᱨᱮᱱ ᱦᱚᱲ ᱠᱚᱦᱚᱸ ᱱᱤᱛᱚᱜ ᱫᱚ ᱱᱟᱯᱟᱭ ᱜᱮ ᱢᱮᱱᱟᱜ ᱠᱚᱣᱟ᱾ ᱟᱹᱵᱤᱱ ᱜᱮ ᱜᱚᱝᱠᱮ ᱞᱟᱹᱭ ᱵᱤᱱ ᱱᱤᱛᱳᱜ ᱚᱠᱟ ᱞᱮᱠᱟ ᱢᱮᱱᱟᱜ ᱵᱤᱱᱟ, ᱥᱟᱸᱣᱛᱮ ᱚᱲᱟᱜ ᱦᱚᱲ?
ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱟᱨ ᱚᱲᱟᱜ ᱠᱚᱨᱮ ᱦᱚᱸ ᱥᱟᱱᱟᱢ ᱜᱮ ᱱᱟᱯᱟᱭ ᱛᱮᱜᱮ ᱢᱮᱱᱟᱜ ᱠᱚᱣᱟ᱾
ᱦᱮᱸ
ᱜᱚᱝᱠᱮ ᱛᱚᱵᱮ ᱜᱚᱝᱠᱮ,
ᱦᱮᱸ, ᱢᱟ ᱞᱟᱹᱭ ᱵᱤᱱ?
ᱞᱟᱹᱭ ᱫᱟᱞᱤᱧ ᱟᱯᱮ ᱥᱮᱫᱟᱜ ᱫᱤᱥᱚᱢ ᱨᱮᱭᱟᱜ ᱱᱟᱥᱮᱱᱟᱜ ᱡᱩᱫᱤ ᱵᱤᱱᱼᱼ ᱦᱩᱰᱤᱧ ᱢᱟᱪᱷᱟ ᱵᱤᱱ ᱜᱟᱞᱚᱪ ᱧᱚᱜ ᱠᱮᱭᱟ ᱱᱟᱯᱟᱭ ᱠᱚᱜᱼᱟ?
ᱟᱪᱪᱷᱟ, ᱟᱭᱢᱟ ᱥᱟᱨᱦᱟᱣ ᱜᱚᱢᱠᱮ ᱟᱹᱰᱤ ᱫᱤᱱ ᱯᱚᱨ ᱟᱞᱮ ᱫᱤᱥᱚᱢ ᱤᱫᱤ ᱠᱟᱛᱮᱫᱼᱼ ᱞᱟᱹᱭ ᱞᱟᱹᱜᱤᱫ ᱤᱧᱦᱚᱸ, ᱟᱞᱮ ᱫᱚ ᱦᱟᱸᱜ ᱠᱷᱟᱱ ᱱᱟᱢᱟᱞ ᱫᱤᱥᱚᱢ ᱜᱮ, ᱩᱱᱟᱹᱜ ᱫᱚ ᱵᱤᱨ ᱠᱚᱫᱚ ᱵᱟᱹᱱᱩᱜ ᱛᱟᱞᱮᱭᱟ ᱟᱫᱚ ᱱᱚᱝᱠᱟᱱ ᱥᱚᱢ ᱯ ᱞᱜᱭᱟ ᱠᱟᱱᱟᱱ ᱛᱟᱞᱭᱟ ᱱᱟᱹᱭ ᱱᱟᱞᱟ ᱠᱚ ᱢᱮᱱᱟᱜᱼᱟ ᱥᱟᱣᱛᱮ ᱟᱞᱮ ᱫᱚ ᱟᱹᱞᱩ ᱠᱚ ᱦᱳᱲᱳ ᱠᱚᱼᱼ ᱱᱚᱣᱟ ᱠᱚ ᱵᱟᱹᱲᱛᱤ ᱞᱮ ᱪᱟᱥ ᱵᱟᱲᱟ ᱜᱮᱭᱟ᱾ ᱟᱨ ᱫᱟᱜ ᱱᱟᱦᱟᱜ ᱠᱟᱱᱟ ᱩᱱᱟᱹᱜ ᱫᱚ ᱟᱱᱟᱴ ᱠᱚᱦᱚᱸ ᱵᱟᱹᱱᱩᱜ ᱛᱟᱞᱮᱭᱟ᱾
ᱟᱪᱪᱷᱟ, ᱜᱚᱝᱠᱮ
ᱟᱯᱮ ᱥᱮ ᱜᱚᱝᱠᱮ ᱞᱟᱹᱭ ᱵᱤᱱ ᱚᱠᱟ ᱞᱮᱠᱟ?
ᱜᱚᱝᱠᱮ ᱟᱞᱮ ᱫᱚ ᱵᱤᱞᱟᱹᱛ ᱫᱤᱥᱚᱢ ᱦᱚᱲ ᱠᱟᱱᱟᱞᱮ ᱟᱞᱮ ᱚᱱᱛᱮ ᱫᱚᱼᱼ
ᱵᱟᱹᱫᱽ ᱵᱟᱹᱭᱦᱟᱹᱲ ᱫᱚᱼᱼ ᱢᱤᱫ ᱢᱤᱫ ᱥᱚᱢᱟᱱ ᱢᱟᱱᱮ ᱥᱚᱢᱚᱛᱚᱞ ᱡᱟᱭᱜᱟ ᱡᱟᱦᱟᱸᱴᱟᱜ ᱠᱚ ᱞᱟᱹᱭᱟᱜ ᱠᱟᱱᱟ᱾
ᱟᱪᱪᱷᱟ,
ᱱᱟᱥᱮᱱᱟᱜ ᱫᱟᱜ ᱛᱮᱜᱮ ᱜᱚᱴᱟ ᱪᱮᱦᱮᱞ ᱪᱮᱵᱮᱞ ᱯᱮᱨᱮᱡ ᱪᱟᱵᱟᱜᱼᱟ,
ᱚ
ᱟᱛᱳ ᱥᱩᱨ ᱨᱮᱜᱮ ᱥᱩᱵᱚᱨᱱᱚ ᱨᱮᱠᱷᱟ ᱱᱟᱹᱭ ᱞᱤᱸᱜᱤ ᱪᱟᱞᱟᱜ ᱠᱟᱱᱟ, ᱪᱟᱥᱵᱟᱥ ᱨᱮ ᱫᱟᱜ ᱠᱚᱨᱮᱱᱟᱜ ᱫᱚ ᱚᱵᱷᱟᱵᱽ ᱜᱮ ᱵᱟᱝ ᱦᱩᱭᱩᱜᱼᱟ ᱟᱨᱼᱼ ᱟᱞᱮ ᱚᱱᱛᱮ ᱨᱮᱜᱮ ᱡᱟᱦᱟᱸᱴᱟᱜᱼᱼ ᱟᱹᱰᱤ ᱧᱩᱛᱩᱢᱟᱱᱟᱜ ᱢᱤᱫᱴᱟᱝ ᱢᱚᱱᱫᱤᱨ ᱡᱟᱦᱟᱸᱴᱟᱜ ᱫᱚ ᱨᱟᱢᱮᱥᱥᱚᱨ ᱢᱚᱱᱫᱤᱨ ᱠᱚ ᱞᱟᱹᱭᱟᱜ ᱠᱟᱱᱟ᱾
ᱟᱪᱪᱷᱟ᱾
ᱚᱸᱰᱮ ᱫᱚ᱾ ᱯᱨᱟᱭ ᱥᱟᱱᱟᱢ ᱦᱚᱲ ᱜᱮ ᱥᱚᱱᱤᱵᱟᱨ ᱥᱚᱢᱵᱟᱨᱼᱼ ᱪᱟᱞᱟᱜ ᱟᱠᱚ ᱵᱚᱸᱜᱟᱜ ᱞᱟᱹᱜᱤᱫ᱾
ᱟᱪᱪᱷᱟ ᱟᱪᱪᱷᱟ᱾ ᱛᱟᱦᱚᱞᱮ ᱜᱚᱝᱠᱮ ᱞᱟᱹᱭᱫᱟᱹᱧ ᱟᱯᱮᱥᱮᱫ ᱫᱚ ᱵᱚᱪᱷᱚᱨ ᱨᱮ ᱛᱩᱱ ᱫᱷᱟᱣ ᱯᱮ ᱪᱟᱥ ᱵᱟᱲᱟᱭ ᱜᱮᱭᱟ?
ᱜᱚᱝᱠᱮ ᱟᱞᱮ ᱱᱚᱛᱮ ᱫᱚ ᱵᱚᱪᱷᱚᱨ ᱫᱚ ᱵᱟᱨ ᱫᱷᱟᱣᱞ ᱞᱮ ᱪᱟᱥ ᱵᱟᱲᱟᱭᱟ᱾
ᱢᱟᱱᱮ ᱟᱞᱩ ᱠᱚ ᱦᱩᱲᱩ ᱠᱚ ᱱᱚᱣᱟ ᱠᱚᱜᱮ ᱥᱮᱼᱼ ᱱᱚᱣᱟ ᱵᱮᱜᱚᱨ ᱟᱨᱦᱚᱸ ᱟᱭᱢᱟ ᱜᱟᱱ ᱯᱮ ᱪᱟᱥ ᱵᱟᱲᱟᱭᱟ?
ᱜᱚᱝᱠᱮ ᱟᱞᱮ ᱚᱱᱛᱮ ᱫᱚ ᱟᱹᱞᱩ ᱠᱚᱼᱼ ᱱᱚᱣᱟ ᱥᱩᱨᱡᱚᱢᱩᱠᱷᱤ ᱠᱚ ᱥᱮ ᱵᱷᱟᱹᱫᱟᱹᱭ ᱠᱚ ᱱᱚᱣᱟ ᱠᱚᱫᱚ ᱩᱱᱟᱹᱜ ᱪᱟᱥ ᱫᱚ ᱵᱟᱝ ᱦᱳᱭᱳᱜᱼᱟ? ᱢᱮᱱᱠᱷᱟᱱ ᱵᱟᱨ ᱥᱤᱡᱤᱱ ᱠᱚ ᱪᱟᱥᱼᱟ ᱵᱟᱨ ᱥᱤᱡᱤᱱ ᱜᱮ ᱦᱩᱲᱩ ᱜᱮᱞᱮ ᱪᱟᱥᱟ ᱾
ᱟᱪᱪᱷᱟ ᱾
ᱟᱨ ᱱᱟᱹᱭ ᱫᱷᱟᱨᱮ ᱨᱮ ᱯᱟᱲ ᱢᱮᱱᱟᱜᱼᱟ, ᱚᱱᱟ ᱯᱟᱲ ᱮᱞᱟᱠᱟ ᱨᱮᱜᱮᱼᱼ ᱠᱷᱟᱞᱤ ᱛᱩᱨᱵᱩᱡᱽᱼᱼ ᱟᱨ ᱠᱚᱦᱰᱷᱟ ᱱᱤᱭᱟᱹ ᱠᱚᱠᱚ ᱪᱟᱥᱟ ᱾
ᱟᱪᱪᱷᱟ ᱾ ᱢᱟᱱᱮ ᱱᱚᱣᱟ ᱵᱮᱜᱚᱨ ᱫᱚ ᱮᱴᱟᱜ ᱡᱟᱦᱟᱸ ᱱᱟᱜ ᱥᱚᱵᱽᱡᱤ ᱠᱚᱫᱚ ᱪᱟᱥ ᱠᱚᱫᱚ ᱵᱟᱝ ᱦᱩᱭᱩᱜ ᱜᱮᱭᱟ ᱵᱟᱝ?
ᱚᱱᱠᱟ ᱫᱚ ᱵᱟᱝ ᱦᱩᱭᱩᱜ ᱜᱮᱭᱟ
ᱟᱪᱪᱷᱟ ᱾ ᱟᱞᱮ ᱥᱮᱫ ᱫᱚ ᱵᱟᱝ ᱜᱚᱢᱠᱮ, ᱟᱞᱮ ᱫᱚᱞᱮ ᱪᱟᱥ ᱵᱟᱲᱟᱭ ᱜᱮᱭᱟ ᱱᱚᱣᱟ ᱥᱚᱵᱡᱽᱤ ᱠᱚᱫᱚ ᱾ ᱟᱭᱢᱟ ᱜᱟᱱ ᱥᱚᱵᱽᱡᱤ ᱵᱷᱤᱱᱰᱤ, ᱴᱚᱢᱮᱴᱳᱼᱼ ᱩᱪᱪᱷᱮᱫ ᱚᱱᱠᱟᱜᱮᱼᱼ ᱟᱭᱢᱟ ᱜᱟᱱ ᱥᱚᱵᱽᱡᱤ ᱜᱮᱞᱮ ᱪᱟᱥ ᱵᱟᱲᱟᱭ ᱜᱮᱭᱟ ᱾ ᱛᱟᱦᱚᱞᱮ ᱜᱚᱝᱠᱮ ᱞᱟᱹᱭ ᱫᱟᱹᱧ ᱟᱯᱮ ᱥᱮᱫ ᱫᱚ ᱱᱚᱣᱟ ᱵᱤᱨ ᱠᱚᱫᱚ ᱢᱮᱱᱟᱜ ᱟᱥᱮ ᱵᱟᱝ?
ᱜᱚᱢᱠᱮ ᱟᱞᱮ ᱫᱚ ᱢᱤᱫ ᱫᱤᱠ ᱛᱮ ᱞᱟᱹᱭ ᱜᱟᱱᱚᱜᱼᱟ ᱵᱤᱞᱟᱹᱛ ᱫᱤᱥᱚᱢ ᱦᱚᱲ ᱠᱟᱱ ᱞᱮᱦᱚᱨᱮᱼᱼ
ᱟᱪᱪᱷᱟ ᱾
ᱚᱱᱛᱮ ᱫᱚ ᱱᱟᱥᱮ ᱢᱮᱱᱟᱜ ᱜᱮᱭᱟ ᱾ ᱚᱱᱠᱟ ᱢᱟᱨᱟᱝ ᱧᱚᱜ ᱛᱮᱫᱚ ᱵᱟᱹᱱᱩᱜᱼᱟ, ᱢᱮᱱᱠᱷᱟᱱ ᱡᱟ ᱢᱮᱱᱟᱜᱼᱟᱼᱼ ᱞᱟᱹᱭ ᱜᱟᱱᱚᱜᱼᱟᱼᱼ ᱦᱩᱰᱤᱧ ᱦᱚᱸ ᱵᱟᱝ ᱞᱟᱹᱭ ᱜᱟᱱᱚᱜᱼᱟ ᱟᱨ ᱟᱹᱰᱤ ᱢᱟᱨᱟᱝ ᱥᱮᱬᱟ ᱦᱚᱸ ᱵᱟᱝ ᱞᱟᱹᱭ ᱜᱟᱱᱚᱜᱼᱟ ᱾ ᱵᱤᱜ ᱵᱤᱨ ᱨᱮ ᱱᱚᱣᱟ ᱫᱟᱜ ᱥᱤᱡᱤᱱᱼᱼ ᱡᱟᱦᱟᱸ ᱴᱟᱜ ᱟᱥᱟᱲ ᱵᱚᱸᱜᱟ ᱥᱤᱡᱤᱱ ᱨᱮ, ᱢᱟᱡᱷᱮ ᱢᱚᱫᱽᱫᱷᱮ ᱦᱟᱹᱛᱤ ᱦᱮᱡ ᱠᱟᱛᱮ ᱠᱚ ᱵᱟᱥᱟᱜ ᱛᱟᱦᱮᱸᱫ ᱾
ᱟᱪᱪᱷᱟ ᱾
ᱱᱮᱛᱟᱨ ᱦᱚᱸ ᱢᱮᱱᱟᱜ ᱠᱚᱜᱮᱭᱟ ᱾
ᱚ ᱛᱟᱦᱚᱞᱮ ᱦᱟᱹᱛᱤ ᱠᱚᱫᱚᱢ ᱧᱮᱞ ᱟᱠᱟᱫ ᱠᱚᱜᱮᱭᱟ ᱵᱟᱝ?
ᱦᱚᱭ ᱜᱚᱝᱠᱮ ᱾
ᱤᱧᱢᱟ ᱦᱟᱹᱛᱤ ᱠᱚ ᱵᱟᱹᱧ ᱧᱮᱞ ᱟᱠᱟᱫ ᱠᱚᱣᱟ, ᱟᱸᱡᱚᱢ ᱫᱩᱧ ᱟᱸᱡᱚᱢ ᱟᱠᱟᱫᱟ ᱱᱚᱣᱟ ᱵᱤᱨᱼᱼ ᱴᱚᱴᱷᱟ ᱠᱚᱨᱮᱜ ᱜᱮ ᱵᱟᱹᱲᱛᱤ ᱦᱟᱹᱛᱤ ᱠᱚᱠᱚ ᱛᱟᱦᱮᱱᱟ ᱾ ᱟᱨ ᱡᱟᱦᱟᱸ ᱡᱟᱦᱟᱸ ᱮᱠᱟ ᱵᱤᱱ ᱞᱟᱹᱭ ᱠᱮᱫᱟ, ᱟᱯᱮ ᱥᱮᱫᱢᱟ ᱵᱤᱨ ᱦᱚᱸ ᱢᱮᱱᱟᱜᱼᱟ ᱾ ᱟᱫᱚ ᱱᱩᱠᱩ ᱦᱟᱹᱛᱤ ᱫᱚ ᱤᱧ ᱫᱚ ᱟᱞᱮ ᱥᱮᱫ ᱫᱚᱼᱼ ᱢᱤᱫᱴᱮᱱ ᱵᱟᱨᱭᱟ ᱦᱟᱹᱛᱤ ᱠᱚᱠᱚ ᱦᱤᱡᱩᱜ ᱜᱮᱭᱟ, ᱢᱟᱱᱮ ᱡᱟᱦᱟᱸᱭ ᱠᱚ ᱟᱹᱜᱩ ᱠᱚᱜᱮᱭᱟ ᱠᱚ ᱾ ᱩᱱᱠᱩ ᱫᱩᱧ ᱧᱮᱞ ᱟᱠᱟᱫ ᱠᱚᱣᱟ ᱾ ᱛᱟᱦᱚᱞᱮ ᱜᱚᱝᱠᱮ ᱟᱢᱫᱚ ᱱᱩᱠᱩ ᱦᱟᱹᱛᱤ ᱠᱚᱫᱚ ᱟᱹᱰᱤ ᱟᱢᱫᱟ ᱠᱚ ᱦᱤᱡᱩᱜ ᱜᱮᱭᱟ ᱥᱮᱼᱼ ᱱᱚᱝᱠᱟ ᱢᱤᱫᱴᱮᱱ ᱵᱟᱭᱨᱮ ᱜᱮᱢ ᱧᱮᱞ ᱟᱠᱟᱫ ᱠᱚᱣᱟ ᱾
ᱜᱚᱢᱠᱮ ᱾ ᱵᱤᱨ ᱨᱮᱱ ᱦᱟᱹᱛᱤ ᱫᱚ ᱢᱤᱫᱛᱮ ᱟᱹᱰᱤᱜᱟᱱ ᱜᱮ ᱫᱚᱥ ᱯᱚᱱᱨᱚᱴᱤ ᱜᱚᱴ ᱜᱚᱴ ᱠᱚ ᱛᱟᱦᱮᱱᱟ ᱾ ᱫᱚᱥ ᱯᱚᱱᱨᱚᱴᱤ ᱠᱷᱚᱱᱟᱜᱼᱼ ᱟᱨᱦᱚ ᱰᱷᱮᱨ ᱛᱤᱨᱤᱥ ᱪᱳᱞᱞᱤᱥᱴᱤ ᱦᱚᱸᱠᱚ ᱛᱟᱦᱮᱱ ᱜᱮᱭᱟ, ᱚᱱᱟ ᱠᱷᱚᱟᱜ ᱰᱷᱮᱨ ᱢᱤᱫᱥᱚ ᱴᱤ ᱫᱷᱟᱹᱨᱤᱡ ᱦᱚᱸ ᱢᱤᱫᱼᱼ ᱜᱚᱴ ᱛᱮᱠᱚ ᱛᱟᱦᱮᱱᱟ ᱾ᱡᱮᱢᱚᱱ ᱟᱵᱚ ᱟᱛᱩ ᱴᱚᱞᱟ ᱨᱮᱼᱼ ᱰᱟᱝᱨᱤ ᱪᱮᱫ ᱞᱮᱠᱟ ᱵᱚᱱ ᱰᱟᱝᱨᱤ ᱢᱮᱨᱚᱢ ᱪᱮᱫ ᱞᱮᱠᱟᱼᱼ ᱟᱹᱛᱤᱧ ᱵᱚᱱ ᱤᱫᱤ ᱠᱚᱣᱟ ᱢᱤᱫ ᱥᱟᱶᱛᱮ ᱟᱹᱰᱤ ᱩᱛᱟᱹᱨᱼᱼ
ᱦᱮᱸ
ᱚᱱᱠᱟ ᱜᱮ, ᱚᱱᱟᱠᱟ ᱜᱮ, ᱵᱤᱨ ᱦᱟᱹᱛᱤ ᱫᱚ ᱜᱚᱴ ᱜᱚᱴ ᱠᱚ ᱛᱟᱦᱮᱸᱱᱟ, ᱡᱟᱦᱟᱸ ᱨᱮᱜᱮ ᱠᱚ ᱪᱟᱞᱟᱜ ᱪᱟᱞ-ᱟ ᱡᱟᱦᱟᱸ ᱞᱮᱠᱟ ᱛᱮᱠᱚ ᱪᱟᱞᱟᱜ-ᱟ ᱢᱤᱫ ᱞᱟᱭᱤᱱ ᱛᱮᱠᱚ ᱪᱟᱞᱟᱜ-ᱟ ᱢᱤᱫ ᱞᱟᱭᱤᱱ ᱢᱟᱱᱮ ᱪᱮᱫ ᱞᱮᱠᱟᱧ ᱞᱟᱹᱭᱟ ᱰᱟᱝᱨᱤ ᱠᱚ ᱪᱮᱫ ᱞᱮᱠᱟ ᱵᱚᱱ ᱞᱟᱜᱟ ᱤᱫᱤ ᱠᱚᱣᱟ ᱚᱱᱠᱟ ᱠᱚ ᱪᱟᱞᱟᱜ-ᱟ ᱟᱨ ᱡᱩᱫᱤ ᱡᱩᱫᱤ ᱠᱚ ᱢᱚᱱᱮᱭᱟ ᱪᱟᱥ ᱠᱚᱠᱚ ᱠᱷᱚᱛᱤᱭᱟ ᱥᱮ ᱪᱟᱥ ᱠᱚᱠᱚ ᱡᱚᱢ ᱪᱟᱥ ᱨᱮᱱᱟᱜ ᱥᱚᱵᱡᱤ ᱠᱚ ᱡᱚᱢ ᱛᱚᱨᱟᱭᱟ ᱛᱟᱦᱚᱞᱮ ᱫᱚ ᱡᱟᱦᱟᱸ ᱮᱞᱟᱠᱟ ᱥᱮ ᱡᱟᱦᱟᱸ ᱵᱟᱹᱫᱽ ᱨᱮᱠᱚ ᱟᱬᱜᱚᱱᱟ ᱚᱸᱰᱮᱱᱟᱜ ᱫᱚ ᱢᱤᱫ ᱫᱷᱟᱣ ᱨᱮ ᱡᱚᱛᱚ ᱠᱚ ᱡᱚᱢ ᱪᱟᱵᱟ ᱩᱛᱟᱹᱨ ᱟ᱾
ᱟᱪᱪᱷᱟ ᱪᱷᱟ ᱛᱟᱦᱚᱞᱮ ᱛᱚ ᱜᱚᱝᱠᱮ ᱟᱭᱢᱟ ᱜᱟᱱ ᱜᱮ ᱠᱷᱚᱛᱤ ᱫᱚ ᱦᱩᱭ ᱟᱠᱟᱱ ᱛᱟᱯᱮ ᱜᱮᱭᱟ ᱵᱟᱝ
ᱦᱳᱭ ᱜᱚᱢᱠᱮ
ᱞᱟᱹᱭ ᱜᱟᱱᱚᱜ-ᱟ ᱢᱤᱫ ᱯᱚᱠᱷᱮ ᱠᱷᱚᱛᱤ ᱜᱮ ᱵᱟᱹᱲᱛᱤ ᱜᱮ ᱱᱚᱣᱟ ᱫᱚ ᱧᱮᱞ ᱜᱟᱱᱚᱜ-ᱟ᱾ ᱡᱮᱦᱮᱛᱩ ᱞᱟᱹᱭ ᱵᱤᱱ ᱩᱱᱟᱹᱜ ᱦᱩᱲᱩ ᱜᱮᱯᱮ ᱪᱟᱥ ᱜᱮᱭᱟ ᱚᱱᱟ ᱵᱮᱜᱚᱨ ᱫᱚ ᱮᱴᱟᱜ ᱡᱟᱦᱱᱟᱜ ᱪᱟᱥ ᱠᱚᱦᱚᱸ ᱵᱟᱹᱱᱩᱜ ᱛᱟᱯᱮᱭᱟ ᱡᱚᱛᱚ ᱵᱟᱝ ᱜᱟᱱᱚᱜ ᱜᱮᱭᱟ ᱪᱟᱥ ᱫᱚ ᱛᱟᱦᱚᱞᱮ ᱛᱚ ᱟᱭᱢᱟ ᱜᱮ ᱠᱷᱚᱛᱤ ᱟᱞᱮ ᱥᱮᱫ ᱫᱚ ᱚᱱᱠᱟᱜ ᱜᱮ, ᱤᱧᱦᱚᱸ ᱵᱤᱨ ᱦᱟᱹᱛᱤᱧ ᱧᱮᱞᱱᱟᱭ ᱤᱪᱪᱷᱟᱹ ᱫᱚ ᱢᱮᱱᱟᱜ ᱛᱤᱧᱟᱹ ᱢᱮᱱᱠᱷᱟᱱ ᱵᱟᱹᱝᱜᱤᱧ ᱧᱮᱞ ᱠᱟᱫ ᱠᱚᱣᱟ᱾
ᱜᱚᱢᱠᱮ ᱛᱚᱵᱮ ᱱᱩᱠᱩ ᱟᱛᱩ ᱴᱚᱞᱟᱨᱮ ᱡᱟᱦᱟᱭ ᱠᱚ ᱤᱫᱤ ᱠᱩᱫᱚᱜ ᱟᱹᱥᱩᱞ ᱦᱟᱹᱛᱤ ᱩᱱᱠᱩ ᱫᱚᱵᱤᱱ ᱧᱮᱞ ᱟᱠᱟᱫ ᱠᱚᱣᱟ ᱥᱮ ᱵᱟᱝ?
ᱦᱮᱸ ᱜᱚᱝᱠᱮ ᱩᱱᱠᱩ ᱜᱮᱞᱤᱧ ᱧᱮᱞ ᱠᱟᱫ ᱠᱚᱣᱟ ᱚᱱᱟ ᱦᱚᱸ ᱟᱭᱢᱟ ᱥᱮᱨᱢᱟ ᱞᱟᱦᱟᱨᱮ ᱠᱟᱹᱴᱤᱡ ᱡᱚᱠᱷᱚᱱᱤᱧ ᱛᱟᱦᱮᱸ ᱠᱟᱱᱟ ᱩᱱ ᱚᱠᱛᱚ ᱜᱮᱠᱚ ᱟᱹᱜᱩ ᱞᱤᱫ ᱠᱚᱣᱟ ᱩᱱ ᱚᱠᱛᱚ ᱜᱮ ᱧᱮᱞ ᱵᱟᱲᱟ ᱦᱩᱭ ᱠᱟᱱᱟ᱾
ᱟᱪᱪᱷᱟ ᱜᱚᱝᱠᱮ ᱜᱚᱝᱠᱮ ᱛᱚᱵᱮ ᱦᱟᱛᱤ ᱢᱟᱠᱚ ᱟᱹᱜᱩ ᱠᱚᱜᱮ ᱛᱟᱦᱮᱸᱫ ᱢᱮᱱᱠᱷᱟᱱ ᱟᱹᱵᱤᱱ ᱟᱛᱳ ᱴᱚᱞᱟᱨᱮ ᱩᱴ ᱟᱹᱜᱩ ᱠᱚᱵᱤᱱ ᱧᱮᱞ ᱵᱟᱲᱟ ᱠᱟᱫ ᱠᱚᱣᱟ?
ᱩᱴ ᱫᱚ ᱜᱚᱝᱠᱮ ᱵᱟᱝ ᱜᱮ ᱱᱚᱣᱟ ᱫᱚ ᱦᱟᱸᱜ ᱠᱟᱱ ᱵᱟᱝ ᱜᱮ ᱟᱹᱵᱤᱱ ᱵᱤᱱ ᱧᱮᱞ ᱠᱟᱫ ᱠᱚᱣᱟ
ᱦᱳᱭ ᱜᱚᱝᱠᱮ ᱟᱞᱮ ᱚᱱᱛᱮ ᱫᱚ ᱵᱟᱨᱯᱮ ᱵᱚᱪᱷᱚᱨ ᱞᱟᱦᱟᱨᱮᱫᱚ ᱩᱴ ᱠᱚᱦᱚᱸ ᱠᱚ ᱟᱹᱜᱩᱭᱮᱫ ᱠᱚ ᱛᱟᱦᱮᱸᱫ ᱢᱮᱱ ᱫᱚ ᱱᱚᱣᱟ ᱞᱚᱠᱰᱟᱣᱩᱱ ᱞᱟᱦᱟᱨᱮ ᱫᱩ ᱦᱟᱡᱟᱨ ᱟᱴᱷᱨᱚ ᱥᱳᱞ ᱞᱳ ᱯᱚᱱᱨᱚ ᱱᱚᱜ-ᱚᱭ ᱱᱚᱣᱟ ᱥᱚᱢᱚᱭ ᱫᱚ ᱟᱞᱮ ᱚᱱᱛᱮ ᱫᱚ ᱩᱸᱴ ᱠᱚ ᱤᱫᱤ ᱠᱚ ᱛᱟᱦᱮᱸᱫ ᱜᱷᱚᱲᱟ ᱦᱚᱸᱠᱚ ᱤᱫᱤ ᱠᱚ ᱛᱟᱦᱮᱸᱫ ᱟᱹᱛᱩ ᱟᱹᱛᱩ ᱟᱫᱚ ᱩᱱᱠᱩ ᱫᱚ ᱟᱹᱛᱩ ᱟᱹᱛᱩ ᱛᱮ ᱤᱫᱤ ᱠᱚᱣᱟ ᱠᱚ ᱩᱱᱠᱩ ᱟᱢ ᱧᱮᱞ ᱠᱟᱛᱮᱡ ᱠᱷᱩᱥᱤ ᱠᱟᱛᱮᱡ ᱡᱟᱭᱜᱮ ᱩᱱᱠᱩ ᱡᱟᱦᱟᱸᱭ ᱠᱚ ᱟᱹᱜᱩ ᱠᱟᱫ ᱠᱚᱣᱟ ᱩᱱᱠᱩ ᱡᱟᱦᱟᱱᱟᱜ ᱜᱮ ᱮᱢ ᱦᱩᱭᱩᱜ ᱛᱟᱢᱟ
ᱟᱪᱪᱷᱟ
ᱢᱤᱫ ᱢᱤᱫ ᱫᱤᱠ ᱛᱮ ᱞᱟᱹᱭ ᱜᱟᱱᱚᱜ-ᱟ ᱩᱱᱠᱩ ᱫᱚ ᱟᱠᱚ ᱩᱱᱠᱩ ᱡᱮ ᱞᱤ ᱠᱚ ᱟᱹᱥᱩᱞ ᱟᱠᱟᱫ ᱠᱚᱣᱟ ᱚᱱᱟ ᱵᱟᱠᱷᱨᱟ ᱛᱮᱜᱮ ᱟᱢᱤᱧ ᱫᱮᱠᱷᱟᱣᱟᱫ ᱢᱮᱭᱟ ᱚᱱᱟ ᱠᱷᱟᱹᱛᱤᱨ ᱜᱮ ᱟᱢ ᱠᱩᱥᱤᱛᱮ ᱡᱟᱦᱟᱱᱟᱜ ᱮᱢᱟᱭᱟ ᱡᱟᱦᱟᱸ ᱛᱮ ᱟᱡ ᱥᱚᱝᱥᱟᱨ ᱪᱟᱞᱟᱜ ᱛᱟᱭᱟ᱾
ᱟᱪᱪᱷᱟ ᱦᱮᱸ ᱱᱤᱛᱚᱜ ᱫᱚ ᱞᱟᱹᱭ ᱜᱟᱱᱚᱜ-ᱟ ᱱᱚᱣᱟ ᱩᱸᱴ ᱠᱚᱫᱚ ᱦᱟᱸᱜ ᱠᱟᱱ ᱵᱟᱹᱲᱛᱤ ᱱᱚᱣᱟ ᱡᱟᱦᱟᱸ ᱪᱤᱲᱭᱟᱠᱷᱟᱱᱟ ᱢᱮᱱᱟᱜ ᱛᱟᱵᱚᱱᱟ ᱚᱸᱰᱮ ᱜᱮ ᱧᱮᱞ ᱟᱠᱟᱫ ᱠᱚᱣᱟᱵᱚᱱ ᱱᱚᱝᱠᱟ ᱟᱹᱛᱩ ᱠᱚᱨᱮ ᱠᱚ ᱟᱹᱜᱩ ᱠᱚᱜᱮᱭᱟ ᱱᱚᱣᱟ ᱫᱚ ᱦᱟᱸᱜ ᱠᱟᱱ ᱱᱚᱭ ᱟᱢ ᱴᱷᱮ ᱠᱷᱚᱱ ᱜᱤᱧ ᱵᱟᱲᱟᱭ ᱧᱟᱢ ᱠᱮᱫᱟ ᱤᱧᱦᱚᱸ
ᱦᱪ ᱦᱚᱭ
ᱛᱟᱦᱚᱞᱮ ᱜᱚᱢᱠᱮ ᱩᱱᱠᱩ ᱟᱞᱮᱥᱮᱫ ᱫᱚ ᱵᱟᱨ ᱩᱱᱠᱩ ᱵᱷᱤᱰᱤ ᱠᱩ ᱟᱹᱜᱩ ᱠᱚ ᱜᱤᱭᱟ
ᱟᱪᱪᱷᱟ ᱜᱚᱢᱠᱮ᱾
ᱟᱯᱮ ᱥᱮᱫ ᱠᱚ ᱟᱹᱜᱩ ᱠᱚᱜᱮᱭᱟ?
ᱜᱚᱢᱠᱮ ᱟᱞᱮ ᱚᱱᱛᱮ ᱫᱚ ᱟᱞᱮ ᱟᱹᱛᱩ ᱥᱮᱫ ᱨᱮᱫᱚ ᱵᱟᱝ ᱢᱮᱱᱠᱷᱟᱱ ᱟᱞᱮ ᱟᱹᱛᱩ ᱠᱷᱚᱱᱟᱜ ᱠᱤᱪᱷᱩ ᱮᱭ ᱯᱟᱸᱪ ᱠᱤᱞᱳᱢᱤᱴᱟᱨ, ᱫᱚᱥ ᱠᱤᱞᱳᱢᱤᱴᱟᱨ ᱱᱚᱣᱟ ᱮᱞᱟᱠᱟ ᱨᱮ᱾
ᱟᱪᱷᱟ᱾
ᱚᱱᱟ ᱮᱞᱟᱠᱟ ᱨᱮᱫᱚ ᱵᱷᱤᱲᱰᱤ ᱠᱚ ᱢᱮᱱᱟᱜ ᱠᱚᱜᱮᱭᱟ ᱱᱮᱛᱟᱨ ᱦᱚ ᱢᱮᱱᱟᱜ ᱠᱚᱣᱟ᱾ ᱢᱮᱨᱚᱢ ᱪᱮᱫ ᱞᱮᱠᱟ ᱠᱚ ᱟᱹᱥᱩᱞ ᱠᱚᱣᱟ, ᱵᱷᱤᱰᱤ ᱦᱚᱸ ᱚᱱᱠᱟ ᱠᱚ ᱟᱹᱥᱩᱞ ᱟᱠᱟᱫ ᱠᱚᱣᱟ᱾
ᱵᱤᱫᱤᱭ ᱛᱚ ᱜᱚᱢᱠᱮ ᱩᱱᱠᱩ ᱫᱚ ᱡᱟᱦᱟᱸ ᱛᱮ ᱵᱚᱱ ᱪᱟᱞᱟᱜᱼᱟ ᱢᱤᱫ ᱫᱷᱟᱣ ᱢᱤᱫ ᱥᱟᱣ ᱛᱮᱠᱚ ᱪᱟᱞᱟᱜᱼᱟ᱾
ᱦᱳᱭ ᱜᱚᱝᱠᱮ᱾
ᱟᱨ ᱩᱝᱠᱩ ᱫᱩᱧ ᱧᱮᱞ ᱟᱠᱟᱫ ᱠᱚᱣᱟ ᱱᱩᱠᱩ ᱫᱚ ᱱᱤᱛ ᱦᱚᱸ ᱞᱟᱹᱭ ᱜᱟᱱᱚᱜᱼᱟ ᱟᱞᱮ ᱥᱮᱫ ᱫᱚᱠᱚ ᱟᱹᱜᱩ ᱠᱚᱜᱮᱭᱟ᱾ ᱱᱚᱣᱟ ᱟᱹᱞᱩ ᱥᱤᱡᱮᱱ ᱪᱟᱵᱟ ᱞᱮᱠᱷᱟᱱ ᱜᱮ ᱛᱟᱨᱯᱚᱨᱮ ᱢᱟᱴ ᱠᱚᱫᱚ ᱦᱟᱸᱜ ᱠᱷᱟᱱ ᱯᱷᱟᱸᱠᱟ ᱜᱮ ᱛᱟᱦᱮᱸᱱ ᱜᱮᱭᱟ ᱾ ᱩᱱ ᱚᱠᱛᱚ ᱦᱟᱸᱜ ᱠᱷᱟᱱ ᱩᱝᱠᱩ ᱠᱚ ᱦᱤᱡᱩᱜ ᱜᱮᱭᱟ ᱟᱹᱜᱩ ᱠᱚᱜᱮᱭᱟ ᱠᱚ᱾ ᱮᱢᱱᱤ ᱞᱟᱴ ᱞᱟᱴ ᱫᱚᱠᱚ ᱟᱹᱜᱩ ᱠᱚ ᱜᱮᱭᱟ᱾
ᱟᱪᱪᱷᱟ ᱜᱚᱝᱠᱮ ᱛᱚᱵᱮ ᱟᱯᱮ ᱚᱱᱛᱮ ᱨᱮ ᱡᱟᱦᱟᱸ ᱱᱟᱢᱟᱞ ᱫᱤᱥᱚᱢ
ᱦᱮᱸ᱾
ᱚᱱᱛᱮ ᱫᱚ ᱛᱚᱵᱮᱚ ᱟᱵᱚ ᱟᱵᱚ ᱱᱩᱠᱩ ᱥᱟᱱᱛᱟᱲ ᱨᱤᱱ ᱥᱟᱱᱛᱟᱲ ᱥᱚᱢᱟᱡ ᱨᱮᱱ ᱦᱚᱲ ᱫᱚ ᱵᱷᱤᱲᱤ ᱠᱚ ᱟᱹᱥᱩᱞᱟ ᱠᱟᱫ ᱠᱚᱣᱟ ᱥᱮ ᱮᱴᱟᱜ ᱡᱟᱹᱛ ᱨᱮᱱ ᱦᱚᱲ ᱠᱚ ᱟᱹᱜᱩ ᱠᱚᱣᱟ ᱚᱸᱰᱮ ᱫᱚ?
ᱟᱪᱪᱷᱟ, ᱵᱟᱝ ᱜᱚᱢᱠᱮ ᱱᱟᱢᱟᱞ ᱫᱤᱥᱚᱢ ᱨᱮᱫᱚ ᱱᱚᱝᱠᱟᱱ ᱥᱟᱱᱛᱟᱲ ᱦᱚᱲ ᱫᱚ ᱵᱷᱤᱰᱤ ᱠᱚᱫᱚ ᱵᱟᱠᱚ ᱟᱹᱥᱩᱞ ᱠᱚᱜᱮᱭᱟ᱾ ᱮᱴᱟᱜ ᱦᱚᱲ ᱠᱚᱜᱮ᱾ ᱟᱫᱚ ᱟᱫᱮ ᱟᱭ ᱟᱭᱢᱟ ᱦᱚᱲᱚᱨ ᱠᱚ ᱞᱤᱭᱜᱮᱭᱟ ᱡᱮ ᱱᱟᱢᱟᱞ ᱫᱤᱥᱚᱢ ᱢᱟᱱᱮ ᱜᱮ ᱱᱟᱠᱷᱟ ᱠᱟᱹᱴᱤᱡ ᱥᱟᱱᱛᱟᱲ ᱠᱚᱫᱚ ᱦᱟᱸᱟᱜ ᱠᱤᱥᱟᱹᱲ ᱜᱮᱭᱟ ᱠᱚ ᱥᱮᱪᱮᱫ, ᱱᱚᱝᱠᱟ ᱫᱚ ᱜᱚᱝᱠᱮ ᱮᱠᱫᱚᱢ ᱜᱮ ᱵᱟᱝ᱾ ᱢᱤᱫ ᱵᱟᱨ ᱫᱚᱠᱚ ᱛᱟᱦᱮᱸᱱ ᱜᱮᱭᱟ, ᱟᱨ ᱵᱟᱝᱠᱷᱟᱱ ᱫᱚ ᱥᱟᱱᱟᱢ ᱦᱚᱲ ᱜᱮ ᱚᱝᱠᱟ ᱠᱟᱹᱢᱤ ᱡᱚᱝ ᱠᱟᱛᱮᱫ ᱜᱮ ᱦᱟᱸᱜ ᱠᱟᱱ ᱥᱚᱝᱥᱟᱨ ᱫᱚᱠᱚ ᱠᱷᱟᱸᱰᱟᱣ ᱛᱟᱠᱚ ᱜᱮᱭᱟ ᱾
ᱟᱪᱪᱷᱟ ᱜᱚᱢᱠᱮ᱾
ᱛᱟᱦᱚᱞᱮ ᱡᱚᱢ ᱵᱟᱲᱟ ᱠᱚᱫᱚ ᱦᱩᱭᱱᱟᱥ ᱵᱟᱝ?
ᱦᱳᱭ ᱜᱚᱢᱠᱮ ᱡᱚᱢ ᱵᱟᱲᱟ ᱠᱚᱫᱚ ᱦᱩᱭ ᱠᱟᱱᱟ, ᱡᱚᱢ ᱵᱟᱲᱟ ᱠᱟᱛᱮᱫ ᱱᱤᱛᱚᱜ ᱫᱩᱲᱩᱵ ᱵᱟᱲᱟ ᱦᱩᱭ ᱠᱟᱱᱟ ᱾
ᱟᱪᱪᱷᱟ᱾
ᱜᱚᱢᱠᱮ ᱛᱚᱵᱮ ᱟᱵᱤᱱ ᱵᱤᱱ ᱡᱚᱢ ᱵᱟᱲᱟ ᱠᱮᱭᱟ ᱥᱮ ᱟᱣᱨᱤᱭᱟ?
ᱦᱮᱸ ᱜᱚᱢᱠᱮ ᱤᱧ ᱦᱚᱧ ᱡᱚᱢ ᱵᱟᱲᱟ ᱠᱮᱫᱟ᱾ ᱟᱞᱮ ᱴᱷᱮᱱ ᱥᱮᱫ ᱢᱟ ᱫᱚᱢᱮᱜᱮ ᱜᱚᱨᱚᱢ ᱠᱟᱱᱟ, ᱯᱷᱮᱱ ᱠᱚᱦᱚᱸ ᱵᱟᱹᱱᱩᱜ ᱛᱟᱞᱮᱭᱟ᱾
ᱜᱚᱝᱠᱮ ᱛᱚᱵᱮ ᱟᱯᱮᱥᱮᱫ ᱫᱚ ᱱᱮᱛᱟᱨ ᱱᱚᱣᱟ ᱢᱟ ᱟᱥᱟᱲ ᱵᱚᱸᱜᱟ ᱵᱚᱞᱚ ᱠᱟᱱᱟ, ᱛᱚᱵᱮ ᱫᱟᱜ ᱡᱟᱹᱲᱤ ᱫᱚ ᱚᱠᱟᱞᱮᱠᱟ?
ᱫᱟᱜ ᱡᱟᱹᱲᱤ ᱫᱚ ᱞᱟᱹᱭ ᱜᱟᱱᱚᱜᱼᱟ ᱫᱚᱢᱮ ᱜᱮ ᱫᱟᱜᱼᱮ ᱡᱟᱹᱨᱤ ᱫᱟᱭ ᱾ ᱠᱤᱪᱷᱩ ᱫᱤᱱ ᱞᱟᱦᱟ ᱜᱮ ᱫᱚᱢᱮ ᱫᱟᱜ ᱡᱟᱹᱨᱤ ᱠᱮᱫᱟᱭ ᱾ ᱠᱷᱮᱛ ᱠᱚᱦᱚᱸ ᱰᱩᱵᱤᱡ ᱠᱟᱱᱟ᱾
ᱟᱪᱪᱷᱟ᱾
ᱟᱫᱚ ᱦᱳᱲᱩ ᱠᱚᱦᱚᱸ ᱠᱚ ᱨᱚᱦᱚᱭ ᱠᱟᱫᱟ ᱟᱫᱚ ᱴᱷᱤᱠ ᱜᱮᱭᱟ ᱱᱤᱛᱚᱜ ᱫᱚ᱾ ᱫᱟᱜ ᱡᱟᱹᱲᱤ ᱠᱮᱜ ᱠᱷᱟᱱᱮ ᱱᱟᱯᱟᱭ ᱦᱩᱭᱱᱟ ᱟᱨᱦᱚᱸ, ᱟᱨ ᱟᱛᱩ ᱴᱚᱞᱟ ᱚᱲᱟᱜ ᱛᱚ ᱱᱚᱣᱟ ᱫᱟᱜ ᱡᱟᱹᱲᱤ ᱨᱮᱢᱟ ᱟᱭᱢᱟ ᱜᱟᱱ ᱱᱩᱠᱩ ᱵᱤᱧ ᱠᱚ ᱠᱤᱫᱤᱧ ᱠᱚ ᱵᱟᱹᱲᱛᱤ ᱠᱚ ᱩᱰᱩᱠᱚᱜ ᱠᱟᱱᱟ᱾ ᱟᱫᱚ ᱟᱹᱰᱤ ᱟᱹᱰᱤ ᱥᱟᱵᱫᱷᱟᱱ ᱛᱮᱞᱮ ᱛᱟᱦᱮᱸᱱ ᱠᱟᱱᱟ᱾
ᱟᱪᱪᱷᱟ ᱚᱝᱠᱟ
ᱚᱱᱠᱮ ᱟᱯᱮ ᱫᱚ ᱦᱩᱲᱩ ᱠᱚ ᱯᱮ ᱨᱚᱦᱚᱭ ᱠᱮᱫᱟ ᱥᱮ ᱵᱟᱝ?
ᱜᱚᱝᱠᱮ ᱟᱞᱮ ᱱᱚᱛ ᱚᱱᱛᱮ ᱫᱚ ᱦᱩᱲᱩ ᱨᱚᱦᱚᱭ ᱫᱚᱼᱼ ᱟᱹᱨᱤᱭᱟᱜᱼᱟ ᱮᱠᱷᱚᱱᱚ ᱛᱚᱲᱟ ᱦᱩᱰᱤᱧ ᱦᱩᱰᱤᱧ ᱜᱮᱭᱟ ᱾ ᱰᱮᱨᱤ ᱧᱚᱜ ᱛᱮᱜᱮ ᱨᱚᱦᱚᱭ ᱦᱩᱭ ᱟᱠᱟᱱᱟ ᱾
ᱟᱪᱪᱷᱟ ᱾
ᱟᱨ ᱪᱟᱞᱟᱣᱮᱱ ᱵᱟᱨᱥᱤᱧ ᱯᱮ ᱢᱟᱦᱟ ᱫᱚ ᱟᱹᱰᱤ ᱟᱹᱰᱤ ᱡᱩᱨ ᱜᱮ ᱫᱟᱜ ᱟᱠᱟᱜᱼᱟᱭ ᱾ ᱪᱮᱦᱮᱞ ᱪᱮᱯᱮᱼᱼ ᱮᱞᱯ ᱱᱟ ᱫᱟᱨᱮ ᱠᱚᱼᱼ ᱟᱹᱛᱩ ᱠᱚᱨᱮᱱᱟᱜ ᱫᱟᱨᱮ ᱠᱚᱨ ᱟᱹᱰᱤ ᱜᱟᱱ ᱜᱮ ᱨᱟᱹᱯᱩᱫ ᱡᱟ ᱨᱟᱹᱯᱩᱫ ᱵᱟᱹᱲᱛᱤ ᱟᱠᱟᱱᱟ ᱾
ᱚᱦ ᱛᱟᱦᱚᱞᱮ ᱜᱚᱝᱠᱮ ᱱᱚᱣᱟ ᱫᱟᱜ ᱡᱟᱹᱲᱤ ᱨᱮ ᱦᱟᱸᱜ ᱜᱟᱱ ᱛᱩᱱᱟᱹᱜ ᱜᱟᱱ ᱦᱟᱹᱠᱩ ᱠᱚᱵᱤᱱ ᱥᱟᱵ ᱠᱮᱫ ᱠᱚᱣᱟ?
ᱜᱚᱝᱠᱮ ᱦᱟᱹᱠᱩ ᱥᱟᱵ ᱞᱟᱹᱭ ᱛᱮᱫᱚ ᱢᱤᱫ ᱫᱤᱱ ᱪᱟᱞᱟᱣ ᱦᱩᱭ ᱞᱮᱱ ᱛᱟᱦᱮᱸᱫ ᱾ ᱚᱱᱟ ᱪᱟᱨ ᱠᱩᱲᱤᱭᱟ ᱡᱟᱞᱟᱢ ᱢᱟᱵᱤᱱ ᱵᱟᱲᱟᱭ ᱜᱮᱭᱟ ᱜᱚᱢᱠᱮ,
ᱦᱮᱸ
ᱦᱩᱸ ᱜᱚᱝᱠᱮ ᱚᱱᱟᱛᱮ ᱢᱤᱫᱴᱟᱝ ᱵᱟᱨ ᱠᱤᱡᱤᱭᱤᱡᱼᱼ ᱵᱳᱣᱟᱲ ᱥᱟᱵ ᱟᱹᱜᱩ ᱦᱩᱭ ᱞᱮᱱ ᱛᱟᱦᱮᱸᱫ ᱾
ᱟᱪᱪᱷᱟ ᱾ ᱦᱮᱸ ᱫᱩᱨᱠᱟᱨ ᱦᱚᱸ ᱠᱟᱱ ᱜᱮᱭᱟ, ᱟᱞᱮ ᱴᱷᱮᱱ ᱢᱟ ᱞᱟᱹᱭ ᱜᱟᱱᱚᱜᱼᱟᱼᱼ ᱱᱤᱛᱚᱜ ᱫᱚ ᱟᱞᱮ ᱫᱚ ᱫᱤᱱᱟᱹᱢ ᱜᱮ ᱦᱟᱹᱠᱩ ᱜᱮᱞᱮ ᱡᱚᱢ ᱠᱚᱣᱟ ᱾ ᱟᱫᱚ ᱤᱧᱫᱚ ᱦᱟᱸᱜ ᱵᱟᱹᱧ ᱪᱟᱞᱟᱣ ᱵᱟᱲᱟᱜ ᱜᱮᱭᱟ ᱾ ᱩᱱᱟᱹᱜ ᱫᱚ ᱦᱟᱹᱠᱩ ᱥᱟᱵ ᱫᱚ ᱤᱧ ᱵᱟᱵᱟ ᱜᱮᱭ ᱪᱟᱞᱟᱜ ᱜᱮᱭᱟ ᱾
ᱟᱪᱪᱷᱟ ᱜᱚᱝᱠᱮ ᱾
ᱚᱠᱟ ᱴᱷᱮᱼᱼ ᱛᱟᱦᱚᱞᱮ ᱦᱟᱹᱠᱩ ᱥᱟᱵ ᱫᱚ ᱟᱢᱜᱮᱢ ᱪᱟᱞᱟᱜ ᱜᱮᱭᱟ ᱥᱮ?
ᱦᱚᱭ ᱜᱚᱝᱠᱮ ᱤᱧ ᱜᱤᱧ ᱪᱟᱞᱟᱜ ᱜᱮᱭᱟ ᱾ ᱜᱚᱝᱠᱮ ᱥᱮᱸᱫᱽᱨᱟ ᱦᱟᱹᱠᱩ ᱥᱟᱵ ᱮᱱᱮᱡ ᱥᱮᱨᱮᱧᱼᱼ ᱱᱚᱣᱟ ᱠᱚᱫᱚᱼᱼ
ᱚᱦ ᱚ ᱩᱫᱤᱢ
ᱟᱹᱰᱤ ᱨᱟᱹᱥᱠᱟᱹᱧ ᱵᱩᱡᱷᱟᱹᱣᱟ ᱚᱱᱟᱛᱮ ᱫᱤᱱᱟᱹᱢ ᱜᱮ ᱮᱱᱮᱡ ᱥᱮᱨᱮᱧᱼᱼ ᱟᱠᱷᱲᱟ ᱠᱚᱨᱮ ᱦᱚᱸ ᱪᱟᱞᱟᱜ ᱥᱟᱹᱱᱟᱧᱟ, ᱥᱮᱸᱫᱽᱨᱟ ᱦᱟᱹᱠᱩ ᱥᱟᱵ ᱠᱚᱦᱚᱸ ᱫᱚᱢᱮ ᱜᱮ ᱪᱟᱞᱟᱜ ᱥᱟᱹᱱᱟᱧᱟ ᱾
ᱚ ᱛᱟᱦᱚᱞᱮ ᱜᱚᱝᱠᱮ ᱱᱚᱣᱟ ᱫᱚᱝ ᱥᱮᱨᱮᱧ ᱠᱚᱫᱚ ᱞᱟᱜᱽᱲᱮ ᱥᱮᱨᱮᱧ ᱠᱚᱫᱚ ᱱᱟᱯᱟᱭ ᱜᱮᱢ ᱵᱟᱰᱟᱭᱟ ᱾
ᱦᱩᱜ
ᱪᱮᱫ ᱯᱮ ᱩᱛᱩᱭᱟᱭ?
ᱜᱚᱝᱠᱮ ᱾
ᱦᱮᱸ
ᱜᱚᱝᱠᱮ ᱥᱮᱨᱮᱧ ᱠᱚᱫᱚ ᱩᱱᱟᱹᱜ ᱱᱟᱯᱟᱭ ᱥᱟᱺᱦᱤᱡ ᱫᱚ ᱵᱟᱹᱧ ᱵᱟᱲᱟᱭᱟ, ᱢᱮᱱᱠᱷᱟᱱ ᱮᱱᱮᱡ ᱠᱚᱫᱚ ᱱᱟᱥᱮᱧ ᱵᱟᱲᱟᱭ ᱜᱮᱭᱟ ᱾
ᱟᱪᱪᱷᱟ ᱾ ᱤᱧ ᱦᱚᱸ ᱜᱚᱝᱠᱮ ᱱᱚᱣᱟ ᱮᱱᱮᱡ ᱥᱮᱨᱮᱧ ᱫᱚ ᱫᱚᱢᱮᱜᱤᱧ ᱠᱩᱥᱤᱭᱟᱜ ᱜᱮᱭᱟ ᱾ ᱟᱨ ᱱᱚᱣᱟ ᱨᱩ ᱠᱚᱫᱚ ᱮᱱᱮᱜᱼᱼ